ᱦᱮᱸ ᱪᱮᱫ ᱮᱢ ᱪᱤᱠᱟᱹᱭᱮᱫᱟ
ᱪᱮ ᱦᱚ ᱵᱟᱝ ᱟᱢ ᱪᱮᱢ ᱪᱤᱠᱟᱹᱭ ᱮᱫᱟ
ᱤᱧ ᱦᱟᱸᱭ ᱢᱮᱨᱚᱢ ᱜᱩᱯᱤ
ᱛᱤᱱᱟᱹᱜ ᱢᱮᱱᱟᱜ ᱠᱚᱛᱟᱢᱟ
ᱟᱢᱫᱟ ᱤᱧ ᱨᱮᱱ ᱛᱟ ᱠᱚᱢ ᱜᱮᱭᱟ ᱠᱚ ᱢᱮᱱᱠᱷᱟᱱ ᱟᱢᱫᱟ ᱩᱛᱟᱹᱨ ᱤᱧ ᱜᱩᱯᱤ ᱠᱟᱱᱟ
ᱟᱪᱷᱟ ᱢᱮᱨᱚᱢ ᱪᱟᱥ ᱦᱚᱸᱛᱚ ᱱᱟᱯᱟᱭ ᱠᱟᱹᱢᱤ ᱠᱟᱱ ᱜᱮᱭᱟ ᱛᱚ
ᱦᱮᱸ ᱱᱟᱯᱟᱭ ᱜᱮ
ᱢᱮᱨᱚᱢ ᱪᱟᱥ ᱠᱟᱛᱮᱱ ᱦᱚᱸ ᱚᱱᱮᱠ ᱦᱚᱲᱜᱮ ᱛᱟᱨᱢᱟᱱᱮ ᱡᱤᱭᱚᱱ ᱨᱮᱭᱟᱜ ᱡᱟᱦᱟ ᱮᱸ ᱥᱚᱢᱚᱥᱥᱟ ᱠᱚ ᱚᱱᱟ ᱠᱚᱦᱚᱸ ᱫᱩᱨᱤ ᱠᱚ ᱜᱟᱱᱚᱜᱼᱟ ᱛᱟᱨ ᱢᱟᱱᱮ
ᱮᱠᱫᱚᱢ ᱜᱮ ᱟᱹᱛᱩ ᱚᱲᱟᱜ ᱨᱮᱱ ᱠᱚ ᱢᱟᱱᱮ ᱡᱚᱛᱚ ᱦᱚᱲ ᱛᱚ ᱟᱨ ᱵᱟᱨᱦᱮ ᱫᱚ ᱛᱟᱥᱮ ᱵᱟᱢ ᱪᱟᱞᱟᱣ ᱫᱟᱲᱮᱭᱟᱜ ᱜᱮᱭᱟ
ᱵᱟᱝ
ᱦᱮᱸ
ᱢᱤᱫᱴᱮᱱ ᱡᱩᱫᱤ ᱢᱚᱱᱮ ᱠᱚ ᱢᱮᱨᱚᱢ ᱪᱟᱥ ᱛᱮᱦᱚᱸ ᱢᱳᱚᱴᱟᱢᱩᱴᱤ ᱡᱩᱫᱤ ᱠᱩᱲᱤᱴᱤ ᱜᱟᱱ ᱪᱟᱥ ᱠᱚᱣᱟ ᱥᱮ ᱯᱷᱟᱨᱢ ᱞᱮᱠᱟ ᱡᱩᱫᱤᱢ ᱵᱮᱱᱟᱣ ᱟ ᱥᱮ ᱟᱭᱢᱟ ᱩᱛᱟᱹᱨ ᱠᱩᱢ ᱫᱚᱦᱚ ᱞᱮᱠᱚ ᱠᱷᱟᱱ ᱫᱚ ᱡᱩᱫᱤ ᱮᱸᱜᱟ ᱦᱚᱸᱠᱚ ᱛᱟᱦᱮᱱᱟ ᱛᱟᱯᱚᱨᱮ ᱩᱱᱠᱩ ᱠᱚ ᱚᱸᱰᱮ ᱠᱷᱚᱱ ᱠᱚ ᱦᱚᱯᱚᱱᱚᱜᱼᱟ ᱛᱤᱯᱚᱨ ᱡᱩᱫᱤ ᱦᱚᱯᱚᱱ ᱠᱟᱛᱮᱮᱫ ᱠᱷᱟᱹᱥᱤ ᱪᱚᱢ ᱫᱚᱦᱚ ᱫᱟᱲᱮᱭᱟᱠᱚᱣᱟ ᱥᱮ ᱢᱤᱫᱴᱮᱱ ᱠᱷᱟᱹᱥᱤ ᱢᱚᱴᱟᱢᱩᱴᱤ ᱡᱩᱫᱤ ᱥᱮᱬᱟ ᱧᱚᱜ ᱜᱮ ᱦᱩᱭᱩᱜ ᱟᱭ ᱢᱟᱱᱮ ᱟᱴ ᱦᱟᱡᱟᱨ ᱱᱚ ᱦᱟᱡᱟᱨ ᱴᱟᱠᱟ ᱠᱚ ᱫᱟᱢᱚᱜᱼᱟ
ᱡᱟᱹᱥᱛᱤ ᱜᱮ ᱪᱮᱫ ᱞᱮᱠᱟᱢ ᱵᱮᱱᱟᱣ ᱦᱚᱪᱚ ᱫᱟᱲᱮᱭᱟᱭᱟ ᱞᱟᱹᱴᱩ ᱥᱟᱺᱦᱤᱡ ᱞᱟᱹᱴᱩ ᱠᱟᱹᱴᱤᱡ
ᱦᱮᱸ ᱛᱟᱦᱚᱞᱮ ᱠᱷᱟᱥᱤ ᱠᱷᱟᱹᱥᱤ ᱨᱮᱱᱟᱜ ᱫᱚ ᱛᱤᱱᱟᱹᱜ ᱢᱮᱱᱟᱜ ᱠᱚ ᱛᱟᱢᱟ
ᱢᱮᱱᱟᱜ ᱠᱚᱣᱟ ᱯᱩᱱᱭᱟ ᱢᱚᱬᱮ ᱜᱚᱴᱟᱝ
ᱢᱚᱬᱮᱸ ᱜᱚᱴᱟᱝ
ᱦᱮᱸ
ᱟᱪᱪᱷᱟ
ᱠᱤᱱᱛᱩ ᱟᱫᱚ ᱚᱱᱮ ᱫᱟᱜ ᱡᱟᱹᱯᱩᱫ ᱛᱚ ᱰᱷᱮᱨ ᱠᱟᱹᱴᱤᱡ ᱠᱚᱥᱴᱚ᱾ ᱢᱟᱱᱮ ᱩᱱᱫᱚ ᱢᱮᱨᱚᱢ ᱫᱚ ᱴᱷᱚᱱᱚᱠ ᱨᱮ ᱛᱟᱦᱮᱸᱱ ᱯᱟᱹᱨᱠᱟᱹᱣ ᱡᱤᱱᱤᱥ ᱠᱟᱱᱟ ᱠᱚᱥᱮ ᱛᱤᱧ ᱠᱚᱦᱚᱸ ᱡᱚᱢᱧᱚ ᱛᱚᱵᱮ ᱩᱱ ᱫᱚ ᱠᱟᱹᱴᱤᱡ ᱥᱚᱢᱚᱥᱥᱟ ᱧᱚᱜ ᱜᱮᱭᱟ ᱚ ᱚᱱᱠᱟ ᱡᱚᱢ ᱦᱚᱪᱚ ᱠᱚ
ᱦ
ᱦᱮᱸ ᱵᱚᱨᱥᱟ ᱥᱚᱢᱚᱭ
ᱟᱨ ᱛᱤᱦᱤᱧ ᱚᱱᱛᱮ ᱫᱟᱜ ᱠᱮᱫᱟᱭ ᱚᱱᱛᱮ?
ᱵᱟᱝ ᱜᱮ
ᱛᱮᱦᱮᱧ ᱛᱮᱦᱤᱧ ᱫᱚ ᱪᱮᱫ ᱫᱤᱵᱚᱥ ᱢᱟ ᱞᱟᱹᱭ ᱢᱮᱥᱮ ᱛᱮᱦᱤᱧ ᱫᱚ
ᱛᱤᱦᱤᱧ ᱡᱳᱜᱟ ᱫᱤᱵᱚᱥ᱾
ᱛᱮᱦᱤᱧ ᱫᱚ ᱦᱩᱭᱩᱜ ᱠᱟᱱᱟ ᱡᱚᱜ ᱡᱳᱜᱟ ᱫᱤᱵᱚᱥ ᱮᱠᱩᱥᱮ ᱡᱩᱱ ᱛᱮᱦᱮᱧ ᱫᱚ ᱥᱟᱨᱟ ᱯᱚᱥᱪᱤᱢ ᱵᱚᱝᱜᱚ ᱡᱩᱲᱮ ᱯᱚᱥᱪᱤᱢ ᱵᱟᱝ ᱟᱨᱚ ᱱᱟᱥᱮᱱᱟᱜ ᱞᱟᱹᱭ ᱞᱮᱠᱷᱟᱱ ᱜᱟᱱᱚᱜᱼᱟ ᱜᱚᱴᱟ ᱵᱷᱟᱨᱚᱛᱵᱚᱨᱥᱚ ᱡᱩᱲᱮᱜ ᱜᱮ ᱛᱮᱤᱦᱤᱧ ᱫᱚ ᱡᱳᱜᱽ ᱫᱤᱵᱚᱥ ᱠᱚ ᱯᱟᱞᱚᱱᱮᱫᱼᱟ᱾ ᱛᱟᱨ ᱢᱚᱫᱽᱷᱮ ᱯᱚᱥᱪᱤᱢ ᱵᱚᱝᱜᱚ ᱨᱮᱫᱚ ᱛᱟᱨ ᱢᱚᱫᱽᱫᱷᱮ ᱯᱚᱥᱪᱤᱢ ᱵᱚᱝᱜᱚ ᱨᱮᱫᱚ ᱵᱮᱥᱤ ᱜᱮ ᱛᱟ ᱢᱟᱱᱮ ᱱᱤᱭᱟᱹ ᱵᱚᱪᱷᱚᱨ ᱫᱚ ᱥᱚᱨᱠᱟᱨᱟᱜ ᱛᱟᱨ ᱢᱟᱱᱮ ᱠᱩᱨᱩᱢᱩᱴᱩ ᱯᱨᱚᱢᱳᱴ ᱠᱟᱫᱟᱭ ᱱᱤᱭᱟᱹ ᱵᱚᱨᱥᱚ ᱫᱚ ᱡᱮ ᱡᱳᱜᱽ ᱫᱤᱵᱚᱥ ᱯᱟᱞᱚᱱ ᱞᱟᱜᱟᱜᱼᱟ ᱡᱚᱛᱚ ᱦᱚᱲᱜᱮ ᱟᱨ ᱤᱥᱠᱩᱞ ᱠᱚᱨᱮ ᱫᱚ ᱵᱟᱫᱽᱫᱷᱚᱛᱟᱢᱩᱞᱚᱠ᱾
ᱦᱮᱸ
ᱡᱟᱦᱟᱸ ᱛᱤᱱᱟᱹᱜ ᱤᱥᱠᱩᱞ ᱯᱨᱚᱛᱤᱥᱴᱷᱟᱱ ᱥᱩᱨ ᱠᱚᱨᱮ
ᱦᱳᱭ ᱫᱤᱱᱜᱮ ᱡᱩᱫᱤᱢ ᱠᱚᱨᱟᱣ ᱫᱟᱲᱮᱭᱟᱜᱼᱟ ᱤᱭᱟᱹ ᱡᱭᱳᱜᱟ ᱦᱚᱸ ᱧᱮᱞ ᱢᱮ ᱥᱚᱨᱤᱨ ᱠᱷᱮᱛᱨᱮ ᱦᱚᱸᱛᱚ ᱟᱹᱰᱤ ᱡᱳᱨ ᱜᱮ ᱵᱷᱟᱜᱮᱭᱟ ᱥᱮ
ᱦᱮᱸ ᱡᱮ ᱛᱮᱦᱤᱧ ᱡᱳᱜᱽ ᱫᱤᱵᱚᱥ ᱠᱟᱱᱟ ᱛᱮᱦᱤᱧ ᱢᱤᱫ ᱫᱷᱟᱣ ᱤᱧ ᱠᱚᱨᱟᱣ ᱠᱮᱫᱟ ᱜᱟᱯᱟ ᱠᱷᱚᱱᱟᱜ ᱫᱚᱫᱚ ᱵᱟᱹᱧ ᱠᱚᱨᱟᱣᱟ ᱚᱱᱠᱟ ᱫᱚ ᱵᱟᱝ ᱡᱳᱜᱽ ᱫᱚ ᱦᱩᱭᱩᱜ ᱠᱟᱱᱟ ᱯᱨᱚᱛᱤᱤᱫᱤᱱᱟᱜ ᱛᱟᱨᱢᱟᱱᱮ
ᱦᱳᱭ ᱚᱱᱟ ᱫᱚ ᱫᱤᱱ ᱦᱤᱞᱚᱜ ᱪᱚᱨᱪᱟᱨ ᱨᱮᱢ ᱫᱚᱦᱚ ᱞᱮᱠᱷᱟᱱ ᱫᱚ ᱟᱹᱰᱤ ᱡᱩᱨ ᱜᱮ ᱱᱟᱯᱟᱭ᱾
ᱦᱩᱸ᱾
ᱟᱫᱚ ᱢᱟ ᱟᱫᱚᱢᱟᱥᱮ ᱢᱟ. ᱧ ᱧᱮᱞᱮᱫ ᱠᱚᱣᱟ ᱱᱟᱹᱣᱠᱟᱹ ᱨᱮᱦᱚᱸ ᱠᱚᱨᱟᱣ ᱮᱫᱟ᱾ ᱛᱟᱯᱚᱨᱮ ᱰᱮᱢ ᱟᱲᱮ ᱜᱮᱠᱚ ᱠᱚᱨᱟᱣ ᱮᱫᱟ᱾ ᱠᱟᱨᱣᱟ ᱫᱟᱜ ᱨᱮᱠᱚ ᱠᱚᱨᱟᱣᱫᱟ ᱦᱮᱸ ᱫᱟᱜ ᱨᱮᱦᱚᱸ ᱠᱚ ᱠᱚᱨᱟᱣᱫᱟ ᱫᱟᱜ ᱠᱚᱨᱮ᱾ ᱫᱟᱜ ᱠᱚᱨᱮ ᱚᱱᱟ ᱤᱭᱟᱹ ᱵᱤᱞᱩᱱ ᱠᱚ ᱦᱚᱨᱚᱜ ᱠᱟᱜ ᱠᱟᱱᱟ᱾ ᱟᱨ ᱠᱚ ᱠᱚᱨᱟᱣᱫᱟ᱾
ᱢᱮᱱᱟᱜ ᱟᱠᱟᱫᱟ ᱥᱮ
ᱟᱹᱰᱤ ᱦᱚᱲ ᱵᱚᱱ ᱞᱟᱹᱭ ᱜᱮᱭᱟ ᱡᱮ ᱦᱮᱸ ᱟ. ᱛᱩ ᱚᱲᱟᱜ ᱠᱚᱨᱮ ᱫᱚᱢ ᱠᱟᱹᱢᱤ ᱵᱟᱲᱟᱭᱟ ᱤᱱᱟᱹᱛᱮᱜᱮ ᱦᱩᱭᱩᱜᱼᱟ᱾ ᱠᱤᱱᱛᱩ ᱡᱚᱛᱚ ᱞᱮᱠᱟᱱᱟᱜ ᱡᱟᱸᱦᱟ ᱭᱚᱜᱟ ᱨᱮᱱᱟᱜ ᱥᱤᱥᱴᱟ. ᱢ ᱛᱮ ᱢᱮᱱᱟᱜᱼᱟ ᱡᱚᱛᱚ ᱞᱮᱠᱟᱱᱟᱜ ᱫᱚ ᱥᱮ ᱵᱟᱝ ᱫᱟᱠᱟ ᱠᱚ ᱡᱚᱢ ᱦᱩᱭ ᱱᱟ ᱥᱮ ᱵᱟᱝ ᱛᱟᱦᱚᱞᱮ?
ᱫᱟᱠᱟ ᱠᱚᱫᱚ ᱟᱹᱣᱨᱤᱧ ᱡᱚᱢᱟ᱾
ᱟᱨ
ᱱᱮᱛᱟᱨ ᱫᱤᱱ ᱟᱯᱮ ᱥᱮᱱ ᱠᱚ ᱵᱟᱯᱞᱟᱜ ᱜᱮᱭᱟ ᱟᱯᱮ ᱥᱟ. ᱭᱤᱰ?
ᱵᱟᱯᱞᱟ ᱫᱚ ᱛᱟᱦᱚᱞᱮ ᱛᱤᱱ ᱞᱮᱠᱟᱱᱟ ᱵᱟᱯᱞᱟ ᱫᱚ?
ᱟᱹᱰᱤ ᱨᱚᱠᱚᱢᱟ ᱥᱟᱛ ᱨᱚᱠᱚᱢ। ᱦᱚᱸ ᱢᱮᱱᱟᱜ ᱥᱟᱛ ᱟᱫᱷᱮᱠ ᱥᱟᱛ ᱨᱚᱠᱚᱢ ᱠᱚ ᱞᱟᱹᱭᱟ᱾ ᱟᱴ ᱨᱚᱠᱚᱢ ᱠᱚ ᱞᱟᱹᱭᱟ ᱛᱮᱨᱚ ᱨᱚᱠᱚᱢ ᱦᱚᱸᱠᱚ ᱞᱟᱹᱭᱟ᱾
ᱠᱤᱱᱛᱩ ᱥᱟᱨ ᱥᱟᱹᱜᱩᱱ ᱵᱟᱯᱞᱟ ᱜᱮ ᱪᱚᱞ ᱨᱮᱭᱟᱜ ᱫᱚ ᱵᱤᱥᱤ ᱢᱮᱱᱟᱜᱼᱟ᱾
ᱦᱚᱭ ᱥᱟᱨ ᱥᱟᱹᱜᱩᱱ ᱟᱨ ᱡᱟᱦᱟᱸ ᱫᱚᱠᱚ ᱢᱮᱱ ᱮᱫᱟ ᱵᱟᱦᱟᱥ ᱦᱮᱸ ᱴᱩᱝᱠᱤ ᱫᱤᱯᱤᱞ ᱫᱚ ᱵᱟᱝ᱾ ᱵᱟᱦᱟ ᱤᱭᱟᱹ ᱵᱟᱦᱟ ᱥᱟᱶᱟ ᱦᱮᱸ ᱠᱩᱸᱰᱟᱹᱞ ᱧᱟᱯᱟᱢ᱾
ᱠᱚᱸᱰᱮᱹᱞ ᱧᱟᱯᱟᱢ ᱤᱭᱟᱹ ᱨᱮᱜᱮ ᱚᱱᱟ ᱫᱚ ᱯᱟᱲᱟᱜ ᱠᱟᱱᱟ᱾ ᱚᱱᱟᱠᱤᱱ ᱵᱟᱨᱭᱟ ᱜᱮ ᱪᱚᱞ ᱢᱮᱱᱟᱜᱼᱟ ᱟᱨ ᱠᱤᱪᱷᱩ ᱠᱤᱪᱷᱩ ᱡᱟᱭᱜᱟ ᱨᱮᱫᱚ ᱮᱠᱷᱚᱱᱳ ᱚᱱᱟ ᱤᱭᱟᱹ ᱢᱮᱱᱟᱜᱼᱟ ᱢᱮᱱᱟᱜ ᱜᱮᱭᱟ ᱡᱟᱦᱟᱸ ᱫᱚᱠᱚ ᱞᱟᱹᱭᱫᱟ ᱴᱩᱝᱠᱤ ᱫᱤᱯᱤᱞ ᱵᱟᱯᱞᱟ ᱢᱮᱱᱟᱜ
ᱴᱩᱝᱠᱤ ᱫᱤᱯᱤᱞ ᱫᱚ ᱱᱚᱝᱠᱟ ᱠᱚ ᱞᱟᱹᱭᱟ ᱛᱚᱢᱟᱨ ᱮ ᱠᱚᱲᱟ ᱚᱲᱟᱜ ᱨᱮᱜᱮ ᱵᱟᱯᱞᱟ ᱫᱚ ᱦᱩᱭᱩᱜᱼᱟ ᱦᱮᱸ?
ᱠᱚᱲᱟ ᱚᱲᱟᱜ ᱨᱮᱜᱮ ᱵᱟᱯᱞᱟ ᱫᱚ ᱦᱩᱭᱩᱜ ᱦᱟᱸᱜ ᱤᱫᱤ ᱯᱟ. ᱦᱤᱞ ᱮᱭᱟ ᱠᱚ᱾ ᱠᱩᱲᱤ ᱜᱤᱫᱟᱹᱨ ᱟᱨᱠᱤᱱ ᱱᱟᱣᱟ ᱵᱟ. ᱦᱩ ᱠᱩᱲᱤ ᱡᱟᱦᱟᱸᱭ ᱵᱟᱯ
ᱟᱫᱚ ᱵᱟᱯᱞᱟ ᱛᱤᱱᱟ. ᱜ ᱫᱤᱱ ᱞᱟᱦᱟ ᱚᱱᱟ ᱫᱚ?
ᱚᱱᱟ ᱫᱚ ᱮᱱᱦᱤᱞᱚᱜ ᱦᱚᱸ ᱦᱚᱸ ᱮᱱᱦᱤᱞᱚᱜ ᱜᱮ ᱠᱚ ᱤᱫᱤ ᱮᱭᱟ᱾
ᱮᱱ ᱦᱚᱞᱚᱜ ᱨᱮᱦᱚᱸ ᱛᱟᱨ ᱞᱟᱦᱟ ᱫᱤᱱ ᱦᱚᱞᱚᱜ ᱦᱚᱸ ᱚᱱᱟ ᱫᱚ ᱟ. ᱛᱩ ᱢᱚᱬᱮ ᱦᱚᱲ ᱟᱛᱮᱜ ᱜᱮᱠᱚ ᱦᱤᱡᱩᱜ ᱟᱠᱚ᱾ ᱟᱨ ᱠᱚ ᱤᱫᱤᱮᱭᱟ ᱦᱟᱸᱰᱮ ᱜᱮ ᱵᱟᱯᱞᱟ ᱫᱚ ᱦᱩᱭᱩᱜᱼᱟ᱾
ᱦᱩᱸ᱾
ᱮᱠᱷᱟᱱ ᱯᱟᱛᱟ ᱠᱚᱫᱚ ᱵᱟᱝ ᱦᱩᱭᱩᱜ ᱠᱟᱱᱟ ᱟᱯᱮ ᱥᱮᱱ ᱫᱚ?
ᱟᱞᱮ ᱥᱮᱫ ᱫᱚ ᱯᱟᱛᱟ ᱫᱚ ᱵᱟᱝ ᱦᱩᱭᱩᱜᱼᱟ᱾ ᱢᱮᱞᱟ ᱠᱚ ᱦᱩᱭᱩᱜᱼᱟ ᱱᱮᱛᱟᱨ ᱫᱚ ᱵᱚᱨᱚᱱ᱾
ᱪᱮᱫ ᱢᱮᱞᱟ ᱦᱩᱭᱩᱜ-ᱟ ᱮᱠᱷᱟᱱ ᱫᱚ?
ᱢᱮᱞᱟ ᱵᱚᱞᱛᱚ ᱱᱚ ᱪᱷᱳᱴᱳ ᱠᱷᱟᱴᱳ ᱟᱨᱠᱤ᱾ ᱯᱟᱛᱟ ᱵᱚᱞᱛᱮ ᱦᱟᱱᱮ ᱮᱱᱮᱡ ᱥᱮᱨᱮᱧ ᱠᱚ ᱦᱩᱭᱩᱜᱼᱟᱥᱮ ᱞᱟᱹᱴᱩ ᱥᱟᱺᱦᱤᱡ ᱟᱨ ᱱᱚᱣᱟ ᱦᱩᱸᱻ ᱢᱮᱞᱟ ᱫᱚ ᱪᱷᱳᱴᱳ-ᱠᱷᱟᱴᱳ ᱫᱚᱠᱟᱱ ᱫᱟᱱᱤ ᱠᱚᱜᱮ ᱛᱟᱦᱮᱱᱟ ᱟᱨ ᱚᱱᱠᱟ ᱤᱭᱟᱹ ᱢᱮ ᱯᱟᱛᱟ ᱞᱮᱠᱟ ᱫᱚ ᱮᱱᱮᱡ ᱥᱮ ᱨᱮᱱᱟᱜ ᱵᱮᱵᱚᱥᱛᱷᱟ ᱠᱚᱫᱚ ᱵᱟᱝ ᱛᱟᱦᱮᱱᱟ᱾
ᱟᱪᱪᱷᱟ!
ᱟᱫᱚ ᱟᱵᱚᱦᱟᱣᱟ ᱜᱮᱥᱮ ᱠᱟᱹᱴᱤᱡ ᱵᱟᱝ ᱵᱷᱟᱜᱮ ᱧᱚᱜ ᱜᱮ ᱢᱮᱱᱟᱜ ᱟᱠᱟᱫᱟ ᱟᱞᱮ ᱥᱮᱫ ᱫᱚ
ᱦᱚᱭ ᱱᱤᱫᱟᱨ ᱫᱚ ᱱᱚᱝᱠᱟ ᱜᱮᱭᱟ ᱱᱤᱢᱱᱚ ᱪᱟᱯ ᱨᱮᱭᱟᱜ ᱢᱤᱫᱴᱮᱱ ᱤᱭᱟᱹ ᱠᱟᱱᱟ ᱛᱚ ᱱᱤᱢᱱᱚ ᱪᱟᱯ
ᱦᱳᱭ! ᱦᱳᱭ! ᱥᱤᱛᱩᱝ ᱫᱚ ᱵᱟᱭ ᱩᱰᱩᱠ ᱠᱟᱫᱟ ᱢᱮᱱᱠᱷᱟᱱ ᱵᱷᱟᱯᱟᱱᱤ ᱡᱤᱱᱤᱥᱴᱟᱜ ᱛᱮᱫ ᱫᱚ ᱵᱮᱥᱤᱜ ᱜᱮ ᱢᱮᱱᱟᱜ ᱟᱠᱟᱫᱟ᱾
ᱦᱚᱸ ᱛᱮᱦᱤᱧ ᱛᱚᱞᱟ ᱞᱮ ᱜᱤᱰᱤ ᱠᱮᱫᱟ ᱛᱤᱦᱤᱧ ᱫᱚ ᱟᱞᱮ ᱫᱚ ᱟᱞᱮ ᱫᱚ
ᱩᱱᱟᱹᱜ ᱫᱤᱱ ᱯᱚᱨᱮ᱾
ᱛᱳᱞᱟᱴᱤ ᱟᱞᱚ ᱥᱮᱱ ᱫᱚ ᱵᱚᱪᱷᱚᱨ ᱨᱮ ᱢᱤᱫ ᱫᱷᱟᱣ ᱛᱟᱨᱢ ᱵᱚᱨᱥᱟ ᱠᱟᱞᱤᱱ ᱜᱮ ᱪᱟᱥ ᱦᱩᱭᱩᱜᱼᱟ ᱛᱚ᱾
ᱚ ᱢᱤᱫ ᱫᱷᱟᱣ ᱜᱮ?
ᱚᱛ ᱟᱫᱚ ᱛᱚᱵᱩ ᱨᱮᱦᱚᱸ ᱛᱚ ᱱᱩᱱᱟᱹᱜ ᱫᱤᱱ ᱯᱚᱨᱮ ᱛᱚᱞᱟ ᱯᱮ ᱜᱤᱰᱤ ᱠᱮᱫᱟ ᱟᱫᱚ ᱱᱤᱛᱚᱜ ᱫᱚ ᱱᱚᱜ ᱚᱚᱭ ᱟᱥᱟᱲ ᱵᱚᱸᱜᱟ ᱯᱟᱲᱟᱣ ᱟᱠᱟᱱ ᱜᱮᱭᱟ ᱟᱫᱚ ᱡᱟᱹᱯᱩᱫ ᱫᱤᱱ ᱜᱮ ᱟᱫᱚ ᱛᱟᱦᱚᱞᱮ ᱡᱩᱫᱤ ᱱᱤᱛᱚᱜ ᱮ ᱫᱟᱜ ᱞᱮᱠᱷᱟᱱ ᱫᱚ ᱱᱤᱛᱚᱜ ᱫᱚ ᱵᱟᱯᱮ ᱨᱚᱦᱚᱭ ᱫᱟᱲᱮᱭᱟᱜᱼᱟ᱾
ᱵᱟᱝᱫᱚ ᱱᱚᱝᱠᱟᱱ ᱥᱚᱢᱚᱭ ᱜᱮ ᱜᱤᱰᱤ ᱦᱩᱭᱩᱜᱼᱟ᱾ ᱡᱩᱫᱤ ᱵᱟᱭ ᱫᱟᱜᱟ ᱛᱟᱦᱞᱮ ᱪᱤᱠᱠᱟᱛᱮᱢ ᱜᱤᱰᱤᱭᱟ
ᱛᱤᱱ ᱫᱤᱱ ᱫᱚ ᱫᱟᱜ ᱜᱮᱛᱚ ᱵᱟᱭ ᱫᱟᱜ ᱠᱟᱜ ᱞᱮᱭᱟ ᱟᱞᱮ ᱥᱮᱱ ᱢᱟ᱾
ᱛᱚᱞᱟ ᱞᱟᱹᱜᱤᱫ ᱦᱚᱸ ᱛᱚ ᱢᱮᱫ ᱫᱷᱟᱣ ᱫᱚ ᱫᱟᱜ ᱫᱚᱨᱠᱟᱨᱚᱜ
ᱦᱩᱸ ᱟᱨ ᱠᱚᱭᱮᱠ ᱫᱤᱱ ᱞᱟᱦᱟᱮ ᱫᱚᱢᱮ ᱥᱤᱛᱩᱝ ᱠᱟᱱ ᱛᱟᱦᱮᱱᱟ᱾ ᱦᱚᱞᱟ ᱦᱚᱞᱟ ᱠᱷᱚᱱᱟᱜ ᱫᱟᱜ ᱮᱫᱟᱭ ᱦᱚᱞᱟ ᱫᱟᱜ ᱠᱟᱫᱟᱭ ᱵᱟᱝ ᱛᱟᱦᱮᱱᱟ
ᱚ
ᱟᱨ ᱛᱮᱤᱦᱤᱧ ᱟᱨᱚ ᱡᱩᱫᱤ ᱴᱟᱠᱴᱚᱨ ᱠᱚ ᱧᱟᱢᱚᱜ ᱠᱷᱟᱱ ᱵᱤᱠᱮᱞ ᱵᱮᱞᱟ ᱦᱚᱞᱮ ᱟᱨᱞᱮ ᱵᱤᱥᱛᱞᱟ ᱞᱮ ᱜᱤᱰᱤ ᱫᱟᱲᱮᱭᱟᱜᱼᱟ᱾
ᱚ ᱟᱪᱪᱷᱟ ᱢᱟᱱᱮ ᱠᱚᱢᱯ ᱠᱚᱢᱯᱞᱤᱴ ᱫᱚ ᱟᱹᱣᱨᱤ ᱦᱩᱭᱩᱜᱼᱟ?
ᱟᱹᱣᱨᱤ!
ᱚᱦ ᱟᱞᱮᱥᱮᱫ ᱟᱞᱮᱭᱟᱜ ᱫᱚ ᱢᱚᱴᱟᱢᱩᱴᱤ ᱦᱩᱭᱠᱟᱱᱟ ᱪᱟᱵᱟ ᱞᱮᱠᱟᱜᱮ ᱟᱫᱚ ᱢᱮᱱᱠᱷᱟᱱ ᱱᱤᱛᱳᱜ ᱠᱟᱹᱴᱤᱡ ᱚᱠᱛᱚ ᱨᱮᱫᱚ ᱵᱟᱝ ᱵᱩᱡᱷᱟᱹᱜ ᱠᱟᱱᱟ ᱥᱮ ᱛᱤᱱᱟᱹᱜ ᱜᱟᱱ ᱛᱚᱞᱟ ᱦᱩᱭᱩᱜᱼᱟ᱾ ᱵᱟᱝ ᱦᱩᱭᱩᱜᱼᱟ ᱟᱨ ᱚᱱᱟ ᱩᱯᱚᱨ ᱨᱮ ᱱᱤᱨᱵᱷᱚᱨᱟᱭ ᱦᱟᱸᱜ ᱠᱟᱹᱴ ᱞᱟᱹᱴᱩ ᱧᱚᱜ ᱞᱮᱱᱜᱮ ᱟᱨᱦᱚᱸ ᱜᱤᱰᱤ ᱦᱩᱭᱩᱜᱼᱟ ᱩᱱ ᱦᱚᱸ
ᱦᱚ
ᱦᱮᱸ ᱛᱟᱦᱚᱞᱮ ᱛᱩᱯᱩ ᱵᱟᱲᱟ ᱠᱚᱫᱚ ᱛᱤᱨᱮ ᱦᱩᱭᱩᱜᱼᱟ?
ᱛᱩᱯᱩ ᱵᱟᱲᱟ ᱠᱚᱫᱚ ᱱᱚᱭᱼᱚᱭ ᱛᱚ ᱟᱨ ᱱᱟᱥᱮᱱᱟᱜ ᱯᱚᱨ ᱰᱮᱴᱴᱟ ᱥᱮᱱ ᱛᱩᱯᱩᱱ ᱦᱩᱭᱩᱜᱼᱟ᱾
ᱚ ᱦᱮᱸ ᱛᱚ!
ᱤᱧ ᱫᱤᱱ ᱫᱚ ᱛᱩᱯᱩ ᱫᱚ ᱵᱤᱠᱮᱞ ᱵᱮᱲᱟ ᱛᱩᱯᱩ ᱦᱩᱭᱩᱜ ᱠᱟᱱ ᱛᱱᱟ ᱟ ᱵᱤᱠᱮᱞ ᱵᱮ ᱛᱩᱯᱩ ᱫᱚ ᱛᱟᱨᱟᱱᱮ ᱜᱚᱨᱚᱢ ᱫᱤᱱ ᱠᱷᱟᱹᱛᱤᱨ ᱟᱨ ᱛᱮᱦᱮᱧ ᱫᱚ ᱢᱚᱴᱟᱟᱢᱴᱤ ᱛᱮᱦᱤᱧ ᱫᱚ ᱫᱟᱜ ᱠᱟᱜ ᱛᱮ ᱴᱷᱤᱠᱮ ᱵᱩᱡᱩᱜ ᱠᱟᱱᱟ ᱛᱚ ᱟᱨ ᱤᱧ ᱫᱤᱱ ᱢᱚᱱᱮ ᱠᱚᱨ ᱥᱤᱛᱩᱝ ᱮ ᱛᱟᱦᱮᱸᱱᱟᱭ ᱫᱟᱜ ᱞᱚᱞᱚᱜ ᱠᱟᱱ ᱛᱟᱦᱮᱸᱱᱟᱭ ᱜᱟᱹᱰᱭᱟᱹ ᱛᱩᱯᱫ ᱫᱚ ᱛᱟᱨ ᱢᱟᱱᱮ ᱫᱟᱜ ᱞᱚᱞᱚ ᱥᱚᱢᱚᱭ ᱫᱚ ᱟ ᱛᱩᱯᱩ ᱫᱚ ᱤᱱᱟᱹ ᱵᱷᱟᱹᱜᱤ ᱫᱚ ᱵᱩᱡᱩᱜ ᱟᱥᱮ
ᱠᱤᱱᱛᱩ ᱜᱚᱨᱚᱢ ᱫᱤᱱ ᱠᱟᱱ ᱨᱮᱦᱚᱸ ᱱᱤᱛᱚᱜ ᱧᱮᱞ ᱢᱮ ᱩᱫᱽᱜᱟᱹᱨ ᱦᱮᱸ ᱵᱟᱝ ᱢᱟᱱᱮ ᱮᱢᱚᱱ ᱠᱷᱩᱜ ᱢᱟᱸᱫᱟ ᱱᱤᱛᱚᱜ ᱦᱩᱭᱩᱜ ᱠᱟᱱᱟ ᱴᱷᱟᱱᱰᱟ ᱞᱟᱜᱟᱣ ᱫᱚᱢᱮ ᱚᱫᱷᱤᱠᱟᱝᱥᱚ ᱦᱚᱲᱟᱜ ᱜᱮ ᱧᱮᱞᱚᱜ ᱠᱟᱱᱟ ᱡᱮ ᱴᱷᱟᱱᱰᱟ ᱞᱟᱜᱟᱣ ᱵᱷᱟᱵᱽ ᱢᱟᱱᱮ ᱫᱚᱢᱮ
ᱱᱚᱭᱼᱚᱭ ᱡᱮ ᱢᱤᱫᱴᱮᱱ ᱡᱚᱠᱷᱚᱱ ᱡᱚᱠᱷᱚᱱ ᱢᱤᱫᱴᱮᱱ ᱛᱟᱨᱢᱟᱱᱮ ᱯᱚᱨᱤᱵᱚᱨᱛᱚᱱ ᱡᱚᱠᱷᱚᱱ ᱦᱩᱭᱩᱜᱼᱟ ᱯᱚᱨᱤᱵᱚᱨᱛᱚᱱ ᱱᱚᱣᱟ ᱚᱭᱮᱫᱟᱨ ᱯᱚᱨᱤᱵᱚᱨᱛᱚᱱ ᱡᱟᱦᱟᱸ ᱫᱚᱠᱚ ᱢᱮᱛᱟᱜ ᱠᱟᱱᱟ
ᱦᱮᱸ
ᱚᱭᱮᱫᱟᱨ ᱡᱩᱫᱤ ᱡᱚᱠᱷᱚᱱ ᱯᱚᱨᱤᱵᱚᱨᱛᱚᱱᱚᱜᱼᱟ ᱥᱮ ᱡᱚᱠᱷᱚᱱ ᱫᱚ ᱢᱤᱫ ᱫᱷᱟᱣ ᱫᱚ ᱡᱚᱛᱚ ᱦᱚᱲᱟᱜ ᱜᱮ ᱥᱚᱨᱤᱨ ᱠᱷᱟᱨᱟᱯᱚᱜᱼᱟ ᱮᱭ ᱠᱟᱨᱚᱱ ᱛᱮᱜᱮ ᱠᱟᱨᱚᱱ ᱢᱤᱫᱴᱮᱱ ᱡᱮ ᱱᱚᱣᱟ ᱡᱚᱛᱚ ᱦᱚᱲᱟᱜ ᱢᱤᱫᱴᱮᱱ ᱩᱵᱚᱹᱥᱛᱚ ᱦᱩᱭ ᱞᱮᱱ ᱛᱟᱵᱚᱱᱟ ᱡᱮ ᱜᱚᱨᱚᱢ ᱫᱤᱱ ᱠᱟᱱᱟ ᱥᱤᱛᱩᱝ ᱨᱮ ᱮᱵᱟᱨᱮ ᱦᱟᱸᱜ ᱟᱥᱛᱮ ᱟᱥᱛᱮ ᱛᱮ ᱵᱚᱨᱥᱟ ᱠᱟᱞ ᱦᱤᱡᱩᱜ ᱠᱟᱱᱟ ᱥᱮ ᱟᱫᱚ ᱦᱚᱲᱢᱚ ᱥᱟᱶ ᱚᱱᱟ ᱥᱟᱶ ᱚᱱᱮ ᱡᱟᱦᱟᱸᱮᱚᱱ ᱱᱚᱜᱼᱚᱭ ᱡᱮ ᱨᱤᱛᱩ ᱯᱚᱨᱤᱵᱚᱨᱛᱚᱱᱚᱜ ᱠᱟᱱᱟ ᱡᱟᱦᱟ ᱡᱟᱦᱟᱸ ᱚᱱᱟ ᱢᱟᱱᱟᱣᱛᱮ ᱛᱟᱢᱟᱨ ᱥᱚᱢᱚᱭ ᱞᱟᱜᱟᱜᱼᱟ
ᱮᱠᱫᱚᱢ ᱜᱮ ᱦᱮᱸ
ᱡᱮᱢᱚᱱ ᱨᱟᱵᱟᱝ ᱫᱤᱱ ᱡᱚᱠᱷᱚᱱ ᱥᱮᱴᱮᱨᱚᱜᱼᱟ ᱛᱚᱠᱷᱚᱱ ᱨᱮᱭᱟᱜ ᱥᱚᱨᱤᱨ ᱠᱷᱟᱨᱟᱯᱚᱜᱼᱟ ᱛᱟᱦᱮ ᱵᱚᱪᱷᱚᱨ ᱨᱮ ᱯᱮ ᱫᱷᱟ ᱥᱚᱨᱤᱨ ᱫᱚ ᱚᱱᱠᱟ ᱠᱷᱟᱨᱟᱯᱚᱜ ᱜᱮᱭᱟ ᱡᱟᱦᱟᱸᱭ ᱠᱚ ᱱᱟᱥᱮᱱᱟᱜ ᱠᱚ ᱫᱩᱨᱵᱚᱞ ᱧᱚᱜ ᱜᱮᱭᱟ
ᱦᱮᱸ